ᱦᱮᱞᱳ
ᱵᱚᱭᱦᱟ ᱟᱸᱡᱚᱢᱚᱜ ᱠᱟᱱ ᱜᱮᱭᱟ ᱨᱚᱲ
ᱡᱚᱦᱟᱨ ᱜᱮ
ᱦᱮᱸ ᱡᱚᱦᱟᱨ ᱜᱮ ᱤᱧ ᱥᱮᱫ ᱠᱷᱚᱱ ᱦᱚᱸ
ᱦᱮᱸ ᱱᱟᱯᱟᱭ ᱜᱮᱭᱟᱯᱮ ᱛᱚ
ᱦᱮᱸ ᱱᱟᱯᱟᱭ ᱜᱮᱭᱟᱞᱮ ᱦᱟᱸᱜ ᱟᱞᱮ ᱫᱚ ᱡᱚᱛᱚ ᱦᱚᱲᱜᱮ ᱱᱚᱜ-ᱚᱭ ᱪᱟᱸᱫᱚ ᱵᱚᱸᱜᱟᱣᱟᱜ ᱫᱩᱞᱟᱹᱲ ᱫᱟᱭᱟ ᱛᱮᱜᱮ ᱟᱨ ᱟᱯᱮ ᱠᱚᱜᱮ ᱦᱟᱸᱜ
ᱟᱞᱮ ᱦᱚᱸ ᱪᱟᱸᱫᱳ ᱵᱚᱸᱜᱟ ᱟᱥᱤᱥ ᱛᱮ ᱱᱟᱯᱟᱭ ᱜᱮ ᱢᱮᱱᱟᱜ ᱞᱮᱭᱟ ᱮᱠᱷᱚᱱ ᱫᱚ
ᱟᱪᱪᱷᱟ ᱟᱪᱪᱷᱟ ᱟᱹᱰᱤ ᱱᱟᱯᱟᱭ ᱟᱨ ᱱᱚᱜ-ᱚᱭ ᱱᱚᱝᱠᱟᱜ ᱜᱮ ᱡᱮᱢᱚᱱ ᱱᱟᱯᱟᱭ ᱜᱮᱵᱚᱱ ᱛᱟᱦᱮᱱ ᱡᱚᱛᱚ ᱦᱚᱲ ᱜᱮ ᱦᱟᱸᱜ ᱮᱱᱛᱮᱫ ᱱᱚᱣᱟ ᱦᱚᱲᱢᱚ ᱡᱤᱣᱤ ᱱᱟᱯᱟᱭ ᱵᱟᱝ ᱛᱟᱦᱮᱱ ᱠᱷᱟᱡ ᱫᱚ ᱪᱮᱫ ᱦᱚᱸ ᱵᱟᱢ ᱪᱮᱠᱟ ᱫᱟᱲᱮᱭᱟᱜ-ᱟ ᱟᱨ ᱦᱚᱲᱢᱚ ᱡᱤᱣᱤ ᱡᱩᱫᱤ ᱱᱟᱯᱟᱭ ᱛᱟᱦᱮᱱ ᱛᱟᱢ ᱠᱷᱟᱡ ᱫᱚ ᱡᱚᱛᱚᱣᱟᱜ ᱠᱟᱹᱢᱤᱢ ᱪᱮᱠᱟ ᱫᱟᱲᱮᱭᱟᱜ-ᱟ ᱚᱠᱟᱴᱟᱜ ᱢᱚᱱᱮᱨᱮᱢ ᱢᱮᱱ
ᱦᱮᱸ ᱚᱱᱟᱜᱮ
ᱟᱫᱚ ᱛᱚᱵᱮ ᱱᱮᱛᱟᱨ ᱫᱚ ᱟᱯᱮᱥᱮᱫ ᱫᱚ ᱪᱮᱫ ᱠᱚ ᱪᱟᱞᱟᱜ ᱠᱟᱱᱟ ᱦᱟᱸᱜ ᱢᱟᱱᱮ ᱪᱮᱫ ᱠᱚ ᱠᱟᱹᱢᱤᱦᱚᱨᱟ ᱦᱩᱭᱩᱜ ᱠᱟᱱᱟ
ᱱᱤᱛᱚᱜ ᱫᱚ ᱟᱯᱟᱛᱚᱛᱚ ᱴᱚᱞᱟ ᱠᱚᱜᱮ ᱜᱤᱰᱤ ᱵᱟᱲᱟ ᱦᱩᱭᱩᱜ ᱠᱟᱱᱟ
ᱦᱮᱸ ᱦᱮᱸ ᱛᱚ ᱚᱱᱟᱜᱮ ᱮᱨ ᱟᱯᱷᱚᱨ ᱢᱟᱱᱮ ᱦᱩᱭ ᱵᱟᱲᱟ ᱟᱠᱟᱱᱟ ᱦᱩᱲᱩ ᱮᱨ ᱟᱯᱷᱚᱨ ᱠᱚ ᱥᱮ ᱵᱟᱝ
ᱦᱮᱸ ᱦᱩᱭ ᱵᱟᱲᱟ ᱟᱠᱟᱱᱟ
ᱟᱫᱚ ᱱᱤᱛᱚᱜ ᱫᱚ ᱛᱟᱹᱜᱤᱨ ᱨᱮ ᱢᱮᱱᱟᱜ ᱯᱮᱭᱟ ᱡᱟᱹᱱᱤᱡ ᱸᱸ ᱟᱞᱮ ᱦᱚᱸ ᱱᱚᱜᱼ ᱚᱱᱠᱟᱜ ᱜᱮ ᱮᱨ ᱟᱯᱷᱚᱨ ᱠᱚᱫᱚ ᱦᱩᱭ ᱵᱟᱲᱟ ᱠᱟᱱᱟ ᱦᱟᱸᱜ ᱛᱚ ᱢᱤᱫ ᱠᱟᱹᱴᱩᱵ ᱜᱟᱱ ᱚᱱᱠᱟ ᱞᱟᱹᱴᱩ ᱵᱟᱲᱟᱣᱟ ᱟᱠᱟᱱ ᱜᱮᱭᱟ ᱜᱟᱹᱪᱷᱤ ᱠᱚ ᱦᱟᱸᱜ ᱟᱨ ᱢᱤᱫ ᱦᱟᱯᱛᱟ ᱠᱷᱟᱱᱜᱮ ᱞᱟᱹᱴᱩ ᱞᱮᱱ ᱠᱷᱟᱡ ᱟᱨ ᱡᱩᱫᱤ ᱥᱮᱨᱢᱟ ᱫᱟᱜ ᱮ ᱡᱟᱹᱲᱤ ᱞᱮᱠᱷᱟᱡ ᱛᱚ ᱵᱩᱡᱷᱟᱹᱣ ᱢᱮ ᱟᱞᱮᱥᱮᱫ ᱫᱚ ᱱᱚᱜᱼᱚᱭ ᱦᱩᱲᱩ ᱨᱚᱦᱚᱭ ᱠᱚ ᱮᱛᱚᱦᱚᱵᱚᱜᱼᱟ ᱦᱟᱸᱜ ᱟᱫᱚ ᱱᱤᱭᱟᱹ ᱟᱞᱮ ᱦᱚᱸ ᱱᱚᱣᱟ ᱥᱮᱨᱢᱟ ᱫᱟᱜ ᱡᱟᱹᱲᱤ ᱨᱮᱜᱮ ᱛᱟᱹᱜᱤᱨᱮ ᱢᱮᱱᱟᱜ ᱞᱮᱭᱟ ᱵᱚᱞᱮ
ᱦᱮᱸᱛᱚ
ᱟᱫᱚ ᱟᱞᱮ ᱢᱟ ᱦᱟᱸᱜ ᱱᱚᱜᱼᱚᱭ ᱥᱮᱨᱢᱟ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ ᱡᱩᱫᱤ ᱱᱚᱝᱠᱟᱱ ᱟᱞᱮ ᱥᱮᱫ ᱵᱟᱭ ᱫᱟᱜ ᱞᱮᱠᱷᱟᱡ ᱥᱮ ᱥᱮᱨᱢᱟ ᱫᱟᱜ ᱡᱟᱹᱲᱤ ᱵᱟᱝ ᱦᱩᱭ ᱞᱮᱱᱠᱷᱟᱡ ᱛᱚᱵᱮ ᱵᱩᱡᱷᱟᱹᱣ ᱢᱮ ᱟᱞᱮ ᱥᱮᱫ ᱫᱚ ᱯᱩᱨᱟᱹᱣ ᱮᱠᱟᱞ ᱵᱟᱝ ᱦᱩᱭᱩᱜᱼᱟ ᱱᱚᱣᱟ ᱦᱩᱲᱩ ᱪᱟᱥ ᱵᱚᱞᱮ ᱛᱚ ᱟᱯᱮᱥᱮᱫ ᱪᱮᱫ ᱞᱮᱠᱟ ᱱᱚᱣᱟ ᱫᱟᱜ ᱨᱮᱱᱟᱜ ᱥᱩᱵᱤᱫᱷᱟ ᱠᱚ ᱱᱟᱯᱟᱭ ᱜᱮᱭᱟ ᱥᱮ ᱟᱯᱮ ᱦᱚᱸ ᱟᱞᱮ ᱥᱮᱫ ᱞᱮᱠᱟᱜ ᱜᱮ
ᱵᱟᱝ ᱟᱞᱮ ᱥᱮᱫ ᱫᱚ ᱫᱟᱜ ᱨᱮᱭᱟᱜ ᱥᱩᱵᱤᱫᱷᱟ ᱠᱚᱫᱚ ᱱᱟᱯᱟᱭ ᱜᱮᱭᱟ ᱫᱟᱜ ᱡᱟᱹᱲᱤ ᱵᱟᱝ ᱦᱩᱭ ᱞᱮᱱ ᱨᱮᱦᱚᱸ ᱢᱟᱱᱮ ᱠᱮᱱᱮᱞ ᱠᱚ ᱢᱮᱱᱟᱜᱼᱟ ᱥᱟᱵᱢᱟᱨᱥᱟᱞ ᱠᱚ ᱢᱮᱱᱟᱜᱼᱟ ᱨᱚᱦᱚᱭ ᱛᱮᱫᱚ ᱦᱟᱸᱜ ᱨᱚᱦᱚᱭᱚᱜ ᱜᱮᱭᱟ
ᱟᱪᱪᱷᱟ ᱟᱪᱪᱷᱟ ᱟᱹᱰᱤ ᱱᱟᱯᱟᱭ ᱚᱱᱟᱢᱟ ᱟᱨ ᱛᱚᱵᱮ ᱚᱱᱟ ᱠᱮᱱᱮᱞ ᱠᱚ ᱢᱮᱱᱟᱜᱼᱟ ᱥᱟᱢ ᱢᱟᱨᱥᱮᱵᱚᱞ ᱠᱚ ᱛᱚ ᱵᱟᱹᱭᱥᱟᱹᱣ ᱵᱟᱲᱟ ᱠᱟᱫᱟ ᱛᱚᱵᱮ ᱵᱟᱨ ᱫᱷᱟᱣ ᱪᱟᱥ ᱜᱟᱱᱚᱜ ᱠᱟᱱ ᱜᱮᱭᱟ ᱡᱟᱹᱱᱤᱡ ᱢᱤᱫ ᱥᱮᱨᱢᱟ ᱨᱮ
ᱢᱤᱫ ᱥᱮᱨᱢᱟ ᱨᱮ ᱵᱟᱨ ᱫᱷᱟᱣ ᱜᱮ ᱪᱟᱥ ᱜᱟᱱᱚᱜ ᱠᱟᱱᱟ ᱱᱚᱣᱟ ᱟᱥᱟᱲ ᱵᱚᱸᱜᱟ ᱢᱤᱫ ᱫᱷᱟᱣ ᱟᱨ ᱵᱚᱨᱳ ᱢᱤᱫ ᱫᱷᱟᱣ ᱨᱚᱦᱚᱭ ᱦᱩᱭᱩᱜ ᱠᱟᱱᱟ
ᱟᱪᱪᱷᱟ ᱟᱪᱪᱷᱟ ᱟᱞᱮ ᱢᱟ ᱛᱚᱵᱮ ᱱᱚᱜᱼᱚᱭ ᱥᱮᱨᱢᱟ ᱫᱟᱜ ᱡᱟᱹᱲᱤ ᱵᱷᱚᱨᱥᱟ ᱢᱮᱱᱟᱜ ᱞᱮᱭᱟ ᱟᱨ ᱫᱟᱜ ᱨᱮᱱᱟᱜ ᱟᱹᱰᱤ ᱚᱥᱩᱵᱤᱫᱷᱟ ᱚᱱᱟ ᱠᱷᱟᱹᱛᱤᱨ ᱛᱮ ᱢᱤᱫ ᱫᱷᱟᱣ ᱜᱮ ᱱᱮᱛᱟᱨ ᱜᱮ ᱦᱟᱸᱜ ᱦᱩᱭᱩᱜᱼᱟ ᱱᱚᱣᱟ ᱟᱥᱟᱲ ᱵᱚᱸᱜᱟ ᱨᱮᱜᱮ ᱟᱨ ᱮᱥᱮ ᱚᱱᱟ ᱨᱮᱭᱟᱲ ᱚᱠᱛᱮ ᱨᱮᱢᱟ ᱵᱟᱝ ᱦᱩᱭᱩᱜ ᱦᱮᱸ ᱩᱱ ᱡᱚᱠᱷᱟᱡ ᱫᱚ ᱦᱩᱭᱩᱜ ᱜᱮ ᱜᱮᱭᱟ ᱦᱩᱲᱩ ᱫᱚ ᱵᱟᱝ ᱦᱩᱭᱩᱜᱼᱟ ᱢᱮᱱᱠᱷᱟᱱ ᱛᱩᱲᱤ ᱠᱚ ᱦᱩᱭᱩᱜ ᱜᱮᱭᱟ ᱛᱩᱲᱤ ᱪᱟᱥ ᱟᱨᱦᱚᱸ ᱢᱩᱞᱟᱹ ᱠᱚ ᱟᱨᱦᱚᱸ ᱟᱭᱢᱟ ᱞᱮᱠᱟᱱ ᱫᱟᱹᱞ ᱡᱤᱱᱤᱥ ᱡᱮᱞᱮᱠᱟ ᱦᱩᱭᱱᱟ ᱵᱷᱳᱴ ᱠᱮᱥᱟᱹᱨᱤ ᱢᱟᱹᱥᱨᱤ ᱦᱚᱲᱮᱡ ᱟᱭᱢᱟ ᱞᱮᱠᱟᱱ ᱚᱱᱮ ᱚᱱᱠᱟᱱ ᱡᱤᱱᱤᱥ ᱫᱚ ᱦᱩᱭᱩᱜ ᱜᱮᱭᱟ ᱟᱯᱮᱥᱮ ᱱᱚᱣᱟ ᱛᱩᱲᱤ ᱢᱟᱥᱨᱤ ᱦᱚᱲᱮᱡ ᱚᱱᱟ ᱠᱚ ᱦᱩᱭᱩᱜ ᱢᱚᱛᱞᱚᱵ ᱨᱚᱦᱚᱭ ᱠᱚᱥᱮ ᱟᱯᱷᱚᱨ ᱠᱚ ᱦᱩᱭᱩᱜ ᱠᱟᱱ ᱜᱮᱭᱟ ᱥᱮ ᱵᱟᱝ ᱦᱟᱸᱜ
ᱦᱮᱸ ᱚᱱᱟ ᱠᱚᱦᱚᱸ ᱦᱩᱭᱩᱜ ᱜᱮᱭᱟ ᱠᱚᱢ ᱵᱮᱥᱤ ᱢᱟᱱᱮ ᱚᱱᱟ ᱜᱷᱩᱴᱩ ᱧᱚᱜ ᱠᱚᱫᱚ ᱚᱱᱟ ᱚᱱᱟ ᱠᱚᱜᱮ ᱮᱨ ᱵᱟᱲᱟ ᱦᱩᱭᱩᱜ ᱛᱟᱭᱟ ᱚᱱᱟ ᱢᱟᱱᱮ ᱛᱩᱲᱤ ᱠᱚ ᱛᱤᱞᱢᱤᱧ ᱠᱚ ᱚᱱᱟ ᱠᱚ ᱦᱮᱸ ᱦᱮᱸ ᱱᱚᱣᱟ ᱠᱚᱜᱮ ᱦᱩᱭᱩᱜ
ᱟᱪᱪᱷᱟ ᱟᱪᱪᱷᱟ ᱟᱹᱰᱤ ᱱᱟᱯᱟᱭ ᱱᱚᱣᱟ ᱢᱟ ᱦᱟᱸᱜ ᱟᱫᱚ ᱟᱯᱮ ᱥᱮᱫ ᱫᱚ ᱥᱤᱭᱟᱹᱜ ᱠᱚᱫᱚ ᱛᱚᱵᱮ ᱪᱮᱫ ᱞᱮᱠᱟ ᱠᱟᱛᱮ ᱦᱩᱭᱩᱜᱼᱟ ᱱᱚᱣᱟ ᱴᱨᱟᱠᱴᱚᱨ ᱮᱢᱟᱱ ᱜᱟᱹᱰᱤ ᱛᱮᱜᱮ ᱥᱮ ᱱᱟᱦᱮᱞ ᱰᱟᱝᱨᱟ ᱠᱚᱛᱮ ᱜᱮ
ᱟᱨ ᱥᱤᱭᱳᱜ ᱠᱚᱫᱚ ᱦᱟᱸᱜ ᱵᱟᱱᱟᱨ ᱛᱮᱜᱮ ᱦᱩᱭᱩᱜ ᱠᱟᱱᱟ ᱰᱟᱝᱨᱤ ᱠᱚ ᱛᱮᱦᱚᱸ ᱟᱨ ᱱᱚᱝᱠᱟ ᱴᱟᱠᱴᱟᱨ ᱠᱚᱛᱮ ᱦᱚᱸ ᱵᱟᱱᱟᱨ ᱛᱮᱜᱮ ᱠᱚᱨᱟᱣ ᱦᱩᱭᱩᱜ ᱛᱟᱦᱮᱸᱫ
ᱟᱪᱪᱷᱟ ᱟᱪᱪᱷᱟ ᱟᱞᱮ ᱥᱮᱫ ᱢᱟ ᱱᱚᱜᱼᱚᱭ ᱰᱟᱝᱨᱤ ᱠᱚᱦᱚᱸ ᱟᱹᱰᱤ ᱠᱚᱢ ᱠᱚ ᱟᱹᱥᱩᱞᱮᱫ ᱠᱚᱣᱟ ᱟᱫᱚ ᱚᱱᱟ ᱠᱷᱟᱹᱛᱤᱨ ᱛᱮ ᱡᱟᱹᱥᱛᱤ ᱴᱮᱠᱴᱚᱨ ᱥᱮ ᱜᱟᱹᱰᱤ ᱮᱢᱟᱱ ᱛᱮᱜᱮ ᱥᱤ ᱠᱚ ᱦᱩᱭᱩᱜ ᱠᱟᱱᱟ ᱟᱨ ᱮᱱᱛᱮᱜ ᱱᱚᱣᱟ ᱴᱮᱠᱴᱚᱨ ᱛᱮᱫᱚ ᱟᱹᱰᱤ ᱢᱚᱡᱽ ᱠᱷᱮᱛ ᱠᱚᱦᱚᱸ ᱞᱟᱹᱦᱩᱫᱚᱜᱼᱟ ᱟᱨ ᱠᱷᱟᱴᱟᱣ ᱦᱚᱸ ᱵᱟᱝ ᱞᱟᱜᱟᱜᱼᱟ ᱢᱤᱫ ᱫᱷᱚᱢ ᱨᱮ ᱢᱤᱫ ᱜᱷᱟᱹᱲᱤᱡ ᱛᱮᱜᱮ ᱥᱤᱜ-ᱟ ᱟᱨ ᱱᱚᱣᱟ ᱱᱟᱦᱮᱞ ᱠᱚᱛᱮ ᱫᱚ ᱟᱹᱰᱤ ᱜᱷᱟᱹᱲᱤᱡ ᱞᱟᱜᱟᱜᱼᱟ ᱚᱠᱛᱚ ᱞᱟᱜᱟᱜᱼᱟ ᱟᱨᱦᱚᱸ ᱠᱷᱟᱴᱟᱣ ᱦᱚᱲ ᱦᱚᱸ ᱱᱮᱛᱟᱨ ᱫᱚ ᱵᱟᱹᱱᱩᱜ ᱠᱚᱣᱟ ᱢᱮᱱ ᱫᱟᱲᱮᱭᱟᱜ ᱟᱢ ᱱᱮᱛᱟᱨ ᱠᱚ ᱦᱚᱲ ᱫᱚ ᱦᱟᱸᱜ ᱟᱞᱥᱤ ᱪᱟᱵᱟᱣ ᱠᱟᱱᱟ ᱠᱚ ᱥᱮᱢ ᱢᱮᱱ ᱫᱟᱲᱮᱭᱟᱜᱼᱟ ᱟᱹᱰᱤ ᱠᱚ ᱢᱟᱱᱮ ᱤᱱᱟᱹᱜ ᱠᱷᱟᱴᱟᱣᱟᱱ ᱦᱚᱲ ᱵᱟᱹᱱᱩᱜ ᱚᱠᱟ ᱱᱮᱛᱟᱨ ᱠᱚᱫᱚ ᱦᱟᱸᱜ ᱚᱱᱮ ᱚᱱᱠᱟ ᱛᱚ ᱟᱯᱮ ᱥᱮᱫ ᱫᱚ ᱛᱚᱵᱮ ᱢᱮᱨᱚᱢ ᱠᱚ ᱟᱨᱦᱚᱸ ᱥᱩᱠᱨᱤ ᱠᱚ ᱮᱢᱟᱱ ᱠᱚ ᱜᱟᱹᱭ ᱰᱟᱝᱨᱟ ᱠᱚ ᱡᱟᱹᱥᱛᱤ ᱠᱚᱯᱮ ᱟᱹᱥᱩᱞ ᱵᱟᱲᱟᱭᱮᱫ ᱠᱚᱜᱮᱭᱟ ᱥᱮ ᱠᱚᱢ ᱧᱚᱜ ᱠᱟᱱᱟ
ᱟᱻ ᱢᱮᱨᱚᱢ ᱰᱟᱝᱨᱤ ᱠᱚᱫᱚ ᱟᱹᱥᱩᱞ ᱫᱚ ᱦᱩᱭᱩᱜ ᱠᱟᱱ ᱜᱮᱭᱟ ᱢᱟᱱᱮ ᱡᱟᱹᱥᱛᱤ ᱫᱚ ᱵᱟᱝ ᱨᱮᱦᱚᱸ ᱢᱟᱱᱮ ᱠᱚᱢ ᱵᱮᱥᱤ ᱟᱹᱥᱩᱞ ᱦᱩᱭᱩᱜ ᱠᱟᱱ ᱜᱮᱭᱟ
ᱟᱪᱪᱷᱟ ᱟᱪᱪᱷᱟ
ᱦᱩᱸ
ᱟᱞᱮ ᱥᱮᱫ ᱫᱚ ᱦᱟᱸᱜ ᱜᱟᱹᱭ ᱰᱟᱝᱨᱟ ᱫᱚ ᱦᱟᱸᱜ ᱠᱚᱢ ᱧᱚᱜ ᱠᱚ ᱟᱹᱥᱩᱞᱮᱫ ᱠᱚᱣᱟ ᱮᱱᱛᱮ ᱜᱟᱹᱭ ᱰᱟᱝᱨᱟ ᱨᱮᱫᱚ ᱡᱟᱹᱥᱛᱤ ᱥᱚᱢᱚᱭ ᱮᱢ ᱦᱩᱭᱩᱜᱼᱟ᱾ ᱮᱱᱛᱮ ᱥᱮᱛᱟᱜ ᱨᱮᱜᱮ ᱱᱚᱣᱟ ᱡᱚᱢᱟᱜ ᱮᱢᱟᱭ ᱢᱮ ᱟᱨᱦᱚᱸ ᱜᱟᱹᱭ ᱜᱩᱯᱤ ᱠᱚᱦᱚᱸ ᱥᱚᱢᱚᱭ ᱥᱚᱢᱚᱭ ᱨᱮ ᱤᱫᱤᱭᱮᱟᱢ ᱛᱚ ᱥᱮᱛᱟᱜ ᱟᱹᱭᱩᱵ ᱚᱱᱮ ᱚᱱᱠᱟ ᱧᱮᱞ ᱦᱩᱭᱩᱜᱼᱟ᱾ ᱟᱨ ᱱᱚᱶᱟ ᱢᱮᱨᱚᱢ ᱫᱚ ᱦᱟᱜ ᱟᱹᱰᱤ ᱡᱟᱹᱥᱛᱤ ᱵᱟᱝ ᱠᱷᱟᱴᱟᱣ ᱦᱩᱭᱩᱜᱼᱟ ᱚᱱᱟ ᱫᱚ ᱢᱤᱫ ᱫᱷᱟᱣ ᱯᱟᱞᱟ ᱟᱹᱜᱩᱭᱣᱟᱭ ᱢᱮ ᱥᱮ ᱡᱟᱦᱟᱸ ᱴᱷᱮᱡ ᱨᱮ ᱢᱤᱫᱴᱷᱮᱡ ᱴᱟᱺᱰᱤ ᱠᱚᱨᱮ ᱠᱷᱩᱱᱴᱟᱹᱣ ᱠᱟᱭ ᱢᱮ ᱛᱚᱵᱮ ᱯᱷᱤᱨ ᱡᱟᱹᱥᱛᱤ ᱢᱟᱱᱮ ᱠᱷᱟᱴᱟᱣ ᱵᱟᱱᱩᱜ ᱵᱟᱹᱱᱩᱜ ᱛᱮ ᱢᱟᱱᱮ ᱢᱮᱨᱚᱢ ᱫᱚ ᱦᱟᱜ ᱟᱹᱰᱤ ᱡᱟᱹᱥᱛᱤ ᱠᱚ ᱟᱹᱥᱩᱞᱮᱫ ᱠᱚᱣᱟ ᱟᱞᱮ ᱥᱮᱫ ᱫᱚ ᱦᱟᱸᱜ
ᱚ ᱢᱮᱨᱚᱢ ᱜᱮ ᱡᱟᱥᱛᱤ ᱠᱚ ᱥᱩᱞᱠᱟ ᱵᱟᱝ
ᱮᱠᱟᱞ ᱟᱨ ᱟᱹᱥᱩᱞ ᱞᱮᱠᱟᱛᱚ ᱱᱚᱣᱟ ᱥᱤᱢ ᱦᱚᱸ ᱢᱮᱱᱟᱜ ᱠᱚᱜᱮᱭᱟ ᱥᱤᱢ ᱫᱚ ᱦᱟᱜ ᱮᱱᱛᱮ ᱡᱚᱛᱚ ᱦᱚᱲᱟᱜ ᱚᱲᱟᱜ ᱧᱮᱞ ᱠᱚᱜᱮ ᱦᱟᱸᱜ ᱱᱩᱠᱩ ᱟᱹᱥᱩᱞ ᱥᱤᱢ ᱢᱟᱱᱮ ᱫᱮᱥᱤ ᱥᱤᱢ ᱞᱮᱠᱟᱛᱮ ᱟᱯᱮ ᱥᱮᱮᱫ ᱦᱚᱸ ᱥᱤᱢ ᱩᱱᱠᱩᱢᱟ ᱦᱟᱸᱜ ᱢᱮᱱᱟᱜ ᱠᱚᱜᱮᱭᱟ ᱥᱮ ᱵᱟᱝ
ᱦᱮᱸ ᱥᱤᱢ ᱠᱚᱫᱚ ᱢᱮᱱᱟᱜ ᱠᱚᱜᱮᱭᱟ ᱚᱱᱟ ᱫᱚ ᱡᱷᱚᱛᱚ ᱦᱚᱲ ᱨᱮᱱ ᱜᱮ ᱢᱮᱱᱟᱜ ᱠᱚᱣᱟ ᱠᱚᱢ ᱵᱮᱥᱤ ᱥᱤᱢ
ᱦᱮᱸ ᱦᱩᱸ ᱟᱯᱱᱟᱨ ᱡᱚᱢ ᱞᱮᱠᱟ ᱤ ᱦᱟᱸᱜ ᱟᱨ ᱵᱤᱡᱽᱱᱮᱥ ᱞᱮᱠᱟ ᱫᱚ ᱟᱯᱮ ᱥᱮᱫ ᱪᱮᱫ ᱠᱚ ᱪᱟᱥ ᱛᱮ ᱦᱟᱸᱜ
ᱵᱤᱡᱽᱱᱮᱥ ᱞᱮᱠᱟ ᱫᱚ ᱪᱟᱥ ᱫᱚ ᱚᱱᱠᱟ ᱫᱚ ᱪᱮᱫ ᱦᱚᱸ ᱵᱟᱠᱚ ᱪᱟᱥᱼᱟ ᱢᱟᱱᱮ ᱥᱚᱵᱽᱡᱤ ᱠᱚᱦᱚᱸ ᱳᱭ ᱡᱚᱢ ᱞᱮᱠᱟ ᱠᱚ ᱪᱟᱥᱟ ᱚᱱᱠᱟ ᱵᱮᱵᱥᱟ ᱞᱮᱠᱟ
ᱟᱯᱱᱟᱜ ᱟᱪᱪᱷᱟ ᱟᱪᱪᱷᱟ ᱟᱯᱱᱟ ᱞᱟᱹᱜᱤᱫ ᱡᱚᱢ ᱧᱩ ᱞᱟᱹᱜᱤᱫ ᱤᱱᱟ ᱜᱮ ᱥᱮ ᱵᱟᱝ ᱟᱞᱮ ᱥᱮᱫ ᱫᱚ ᱦᱟᱸᱜ ᱱᱚᱜᱼᱚᱭ ᱵᱟᱨ ᱵᱚᱪᱷᱚᱨ ᱠᱷᱚᱡ ᱡᱟᱹᱥᱛᱤ ᱱᱚᱝᱠᱟ ᱡᱟ. ᱥᱛᱤ ᱱᱚᱣᱟ ᱵᱤᱡᱽᱱᱮᱥ ᱞᱟᱹᱜᱤᱫ ᱦᱚᱸᱠᱚ ᱪᱟᱥ ᱫᱟ ᱢᱟᱱᱮ ᱚᱠᱚᱭ ᱚᱠᱚᱭ ᱴᱷᱮᱱ ᱱᱚᱣᱟ ᱯᱟᱢᱯ ᱠᱚ ᱢᱮᱱᱟᱜᱼᱟ ᱥᱮ ᱢᱚᱴᱚᱨ ᱠᱚᱠᱚ ᱵᱟᱹᱭᱥᱟᱹᱣ ᱵᱟᱲᱟᱣ ᱠᱟᱫᱟ ᱩᱱᱠᱩ ᱫᱚᱠᱚ ᱪᱟᱥᱮᱫ ᱠᱟᱱ ᱜᱮᱭᱟ ᱦᱟᱸᱜ ᱡᱚᱛᱚ ᱞᱮᱠᱟᱱᱟᱜ ᱜᱮ ᱡᱮ ᱵᱮᱸᱜᱟᱲ ᱠᱚ ᱠᱩᱲᱪᱟᱹᱠᱚ ᱠᱩ ᱵᱷᱤᱱᱰᱤ ᱟᱨ ᱮᱢᱟᱱ ᱛᱮᱭᱟᱜ ᱡᱚᱛᱚ ᱞᱮᱠᱟᱱ ᱡᱤᱱᱤᱥ ᱟᱫᱚ ᱱᱚᱣᱟ ᱫᱚ ᱢᱤᱫ ᱢᱤᱫᱴᱮᱱ ᱨᱤᱠᱥ ᱦᱚᱸ ᱢᱮᱱᱟᱜᱼᱟ ᱨᱤᱠᱥ ᱛᱚ ᱱᱚᱣᱟ ᱜᱮ ᱡᱮ ᱡᱟᱹᱥᱛᱤ ᱢᱟᱨᱟᱝ ᱠᱷᱮᱛᱨᱮᱢ ᱪᱟᱥᱟ ᱟᱨ ᱱᱚᱣᱟ ᱢᱚᱡᱽ ᱛᱮ ᱵᱟᱝ ᱦᱩᱭ ᱞᱮᱱ ᱛᱟᱢ ᱠᱷᱟᱡ, ᱱᱚᱣᱟ ᱞᱚᱥ ᱦᱩᱭ ᱫᱟᱲᱮᱭᱟᱜᱼᱟ ᱥᱮ ᱡᱟᱹᱥᱛᱤ ᱫᱟᱜ ᱞᱮᱠᱷᱟ ᱥᱮᱨᱢᱟ ᱡᱟᱹᱲᱤ ᱫᱟᱜ ᱥᱮ ᱱᱚᱣᱟ ᱟᱨᱮᱞ ᱠᱚ ᱧᱩᱨᱦᱟᱹ ᱞᱮᱱᱠᱷᱟᱡ ᱦᱚᱸ ᱱᱚᱣᱟ ᱯᱚᱨᱵᱟᱫᱽ ᱦᱩᱭ ᱫᱟᱲᱮᱭᱟᱜ ᱠᱮᱭᱟ ᱟᱫᱚ ᱚᱱᱟ ᱵᱚᱛ ᱵᱚᱛᱚᱨ ᱛᱮ ᱟᱹᱰᱤ ᱠᱚᱢ ᱦᱚᱲ ᱵᱤᱡᱽᱱᱮᱥ ᱫᱚᱠᱚ ᱠᱚᱨᱟᱣ ᱫᱟ ᱟᱨ ᱢᱟ ᱡᱟᱹᱥ ᱮᱦᱚᱵ ᱨᱮᱦᱚᱸ ᱱᱚᱝᱠᱟ ᱤᱱᱵᱷᱮᱥᱴᱢᱮᱱᱴ ᱠᱷᱚᱨᱪᱟ ᱦᱚᱸ ᱞᱟᱜᱟᱜ ᱜᱮᱭᱟ ᱟᱫᱚ ᱚᱱᱮ ᱚᱱᱟ ᱦᱚᱸ ᱵᱟᱠᱚ ᱠᱚᱨᱟᱣ ᱯᱩᱨᱟᱹᱣ ᱫᱟᱲᱮᱭᱟᱜ ᱠᱟᱱ ᱛᱮ ᱵᱟᱠᱚ ᱪᱟᱥᱫᱟ ᱦᱟᱸ
ᱟ ᱟᱪᱪᱷᱟ
ᱛᱚᱵᱮ ᱟᱯᱮ ᱥᱮᱫ ᱫᱚ ᱵᱤᱡᱽᱱᱮᱥ ᱞᱮᱠᱟ ᱫᱚ ᱦᱟᱸᱜ ᱟᱹᱰᱤ ᱠᱚᱢ ᱠᱚ ᱮᱦᱚᱵ ᱵᱟᱲᱟᱣ ᱟᱠᱟᱱᱟ ᱥᱮ ᱵᱟᱠᱚ ᱠᱚᱨᱟᱣ ᱮᱫᱟ ᱥᱮ ᱵᱟᱝ
ᱦᱮᱸ ᱟᱯᱱᱟᱨ ᱡᱚᱢ ᱧᱩ ᱞᱮᱠᱟ ᱜᱮ ᱥᱚᱵᱽᱡᱤ ᱠᱚᱫᱚ ᱚᱱᱠᱟ ᱟᱹᱠᱷᱨᱤᱧ ᱞᱮᱠᱟ ᱫᱚ ᱵᱟᱝ ᱜᱮ ᱟᱢ ᱫᱚ
ᱟᱪᱪᱷᱟ ᱟᱪᱪᱷᱟ ᱟᱨ ᱛᱚᱵᱮ ᱥᱟᱨ ᱥᱮ ᱠᱷᱟᱫᱽ ᱮᱢᱟᱱ ᱫᱚ ᱪᱮᱫ ᱞᱮᱠᱟᱱᱟᱜ ᱯᱮ ᱵᱮᱵᱚᱦᱟᱨ ᱮᱫᱟ ᱱᱚᱣᱟ ᱜᱩᱨᱤᱡ ᱠᱚᱜᱮ ᱥᱮ ᱚᱠᱟ ᱠᱮᱢᱤᱠᱮᱞ ᱥᱮ ᱨᱟᱥᱟᱭᱱᱤᱠ ᱵᱟᱞᱟ ᱵᱮᱱᱟᱜ ᱠᱟᱱ ᱚᱱᱟ ᱠᱚᱜᱮ
ᱮ ᱜᱩᱨᱤᱡ ᱠᱚᱦᱚᱸ ᱟᱨ ᱛᱟᱪᱷᱟᱲᱟ ᱚᱱᱟ ᱥᱤᱢ ᱜᱩᱨᱤᱡ ᱠᱚ ᱱᱮᱛᱟᱨ ᱫᱚ ᱠᱤᱨᱤᱧ ᱠᱟᱛᱮᱜ ᱟᱹᱜᱩ ᱦᱩᱭᱩᱜ ᱠᱟᱱᱟ ᱚᱱᱟ ᱦᱚᱸ ᱵᱮᱵᱚᱦᱟᱨ ᱦᱩᱭᱩᱜ ᱠᱟᱱ ᱜᱮᱭᱟ
ᱟᱪᱪᱷᱟ ᱟᱪᱪᱷᱟ ᱦᱮᱸ ᱱᱮᱛᱟᱨ ᱢᱟ ᱦᱟᱸᱜ ᱟᱹᱰᱤ ᱠᱚᱢ ᱟᱞᱮ ᱥᱮᱫ ᱢᱟ ᱱᱚᱣᱟ ᱜᱩᱨᱤᱡ ᱮᱢᱟᱱ ᱛᱮᱠᱚ ᱵᱮᱣᱦᱟᱨ ᱮᱱᱛᱮᱫ ᱫᱤᱥᱟᱹᱧ ᱞᱟᱦᱟᱛᱮ ᱛᱮ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱟᱡ ᱫᱚ ᱱᱚᱣᱟ ᱠᱟᱛᱣᱟᱨ ᱠᱚ ᱥᱮ ᱜᱩᱨᱤᱡ ᱮᱢᱟᱱ ᱜᱮᱠᱚ ᱜᱤᱰᱤ ᱠᱟᱜ ᱠᱟᱱ ᱛᱟᱦᱮᱱᱟ ᱜᱩᱨᱤᱡ ᱢᱟᱫᱮ ᱠᱚᱨᱮ ᱚᱱᱟ ᱜᱮ ᱛᱟᱭᱚᱢ ᱛᱮ ᱟᱨᱦᱚᱸ ᱠᱷᱮᱛ ᱠᱚᱨᱮ ᱠᱚ ᱤᱫᱤᱭᱟ ᱟᱫᱚ ᱱᱮᱛᱟᱨ ᱫᱚ ᱦᱟᱸᱜ ᱟᱹᱰᱤ ᱠᱚᱢ ᱜᱟᱹᱭ ᱰᱟᱝᱨᱟ ᱦᱚᱸ ᱟᱹᱰᱤ ᱠᱚᱢ ᱠᱚ ᱟᱹᱥᱩᱞᱮᱫ ᱠᱚᱛᱮ ᱟᱨ ᱱᱮᱛᱟᱨᱟᱜ ᱜᱩᱨᱤᱡ ᱛᱮᱫᱚ ᱟᱹᱰᱤ ᱠᱚᱢ ᱜᱮ ᱪᱟᱥᱼᱵᱟᱥ ᱦᱩᱭᱩᱜ ᱠᱟᱱᱟ ᱢᱮᱱ ᱫᱟᱲᱮᱭᱟᱜ ᱟᱢ ᱠᱷᱟᱫᱽ ᱵᱷᱚᱨᱥᱟ ᱱᱮᱛᱟᱨ ᱫᱚ ᱦᱩᱭ ᱪᱟᱵᱟᱣ ᱠᱟᱱᱟ ᱠᱷᱮᱛ ᱦᱚᱸ ᱡᱩᱫᱤ ᱠᱷᱟᱛ ᱥᱮ ᱥᱟᱨ ᱠᱚ ᱵᱟᱢ ᱞᱟᱜᱟᱣᱟ ᱛᱚᱵᱮ ᱱᱟᱯᱟᱭ ᱛᱮ ᱵᱟᱝ ᱦᱩᱭᱩᱜ ᱛᱟᱢᱟ ᱛᱟᱢᱟ ᱦᱩᱲᱩ ᱠᱚ ᱡᱟᱦᱟᱱᱟᱜ ᱪᱟᱥ ᱜᱮ ᱟᱫᱚ ᱢᱮᱱ ᱫᱟᱲᱮᱭᱟᱜᱼᱟ ᱠᱷᱟᱫᱽ ᱥᱮ ᱥᱟᱨ ᱵᱷᱚᱨᱥᱟ ᱜᱮ ᱦᱟᱸᱜ ᱠᱷᱮᱛ ᱠᱚᱦᱚᱸ
ᱦᱮᱸ
ᱟᱫᱚ ᱱᱚᱜᱼᱚ ᱱᱤᱭᱟᱹ ᱡᱟᱹᱥᱛᱤ ᱤᱥᱛᱮᱢᱟᱞ ᱢᱟᱱᱮ ᱵᱮᱵᱚᱦᱟᱨᱚᱜ ᱠᱟᱱ ᱠᱷᱟᱹᱛᱤᱨ ᱛᱮ ᱦᱟᱸᱜ ᱧᱮᱞ ᱫᱮ ᱧᱮᱞ ᱫᱟᱲᱮᱭᱟᱜ ᱟᱢ ᱵᱚᱞᱮ ᱟᱞᱮ ᱥᱮᱫ ᱫᱚ ᱦᱟᱸᱜ ᱱᱚᱣᱟ ᱦᱟᱹᱠᱩ ᱠᱟᱴᱠᱚᱢ ᱠᱚᱦᱚᱸ ᱟᱹᱰᱤ ᱠᱚᱢ ᱠᱚ ᱧᱟᱢᱚᱜ ᱠᱟᱱᱟ ᱟᱫᱚ ᱱᱚᱜ ᱱᱤᱭᱟᱹ ᱦᱮᱸ ᱦᱮᱸ
ᱟᱯᱮᱥᱮᱱᱟᱜ ᱪᱮᱫᱞᱮᱠᱟ ᱱᱚᱣᱟ ᱥᱟᱨ ᱮᱢᱟᱱ ᱞᱟᱜᱟᱣ ᱠᱷᱟᱹᱛᱤᱨ ᱛᱮ ᱦᱟᱹᱠᱩ ᱠᱟᱴᱠᱚᱢ ᱠᱚ ᱠᱚᱢ ᱧᱚᱜ ᱠᱟᱱᱟ ᱥᱮ ᱱᱟᱯᱟᱭ ᱜᱮᱠᱚ ᱧᱟᱢᱚᱜ ᱠᱟᱱ ᱜᱮᱭᱟ ᱱᱮᱛᱟᱨ ᱦᱚᱸ
ᱵᱟ ᱦᱟᱹᱠᱩ ᱠᱟᱴᱠᱚᱢ ᱫᱚᱠᱚ ᱠᱚᱢ ᱧᱚᱜ ᱟᱠᱟᱱ ᱜᱮᱭᱟ ᱢᱟᱱᱮ ᱥᱮᱫᱟᱭ ᱠᱷᱚᱱ ᱫᱚ ᱡᱟᱦᱟᱸ ᱵᱩᱰᱤ ᱛᱟᱠᱚ ᱠᱚ ᱞᱟᱹᱭ ᱟᱹᱜᱩᱭᱮᱫ ᱥᱮᱫᱟᱭ ᱡᱮ ᱥᱮᱫᱟᱭ ᱫᱚ ᱫᱚᱢᱮ ᱠᱚ ᱛᱟᱦᱮᱸ ᱞᱮᱱᱟ ᱱᱮᱛᱟᱨ ᱫᱚ ᱩᱱᱠᱩ ᱚᱱᱠᱟ ᱫᱚ ᱵᱟᱹᱱᱩᱜ ᱠᱚᱣᱟ ᱚᱱᱟ ᱦᱤᱥᱟᱹᱵᱽ ᱛᱮᱫᱚ ᱵᱟᱹᱱᱩᱜ ᱠᱚᱣᱟ ᱠᱚᱜᱮᱭᱟ
ᱟᱪᱪᱷᱟ ᱟᱪᱪᱷᱟ ᱦᱮᱸ ᱢᱚᱱᱮ ᱞᱟᱦᱟ ᱛᱮᱫᱚᱧ ᱫᱤᱥᱟᱹᱭᱟ ᱤᱧᱦᱚᱸ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱛᱚ ᱵᱟᱹᱫ ᱵᱟᱹᱭᱦᱟᱹᱲ ᱨᱮ ᱱᱚᱝᱠᱟ ᱦᱩᱲᱩ ᱨᱚᱦᱚᱭ ᱥᱮ ᱦᱮᱲᱦᱮᱫ ᱠᱚ ᱪᱟᱞᱟᱣ ᱡᱚᱠᱷᱟᱡ ᱮᱭᱥᱮ ᱜᱮᱢ ᱦᱟᱛᱲᱟᱹᱣ ᱵᱟᱲᱟᱭᱟ ᱛᱚ ᱢᱤᱫᱴᱟᱱ ᱠᱟᱴᱠᱚᱢ ᱧᱟᱢ ᱠᱮᱫᱮᱭᱟ ᱟᱨᱦᱚᱢ ᱞᱟᱦᱟ ᱥᱮᱫ ᱮᱢ ᱥᱮᱱᱚᱜᱼᱟ ᱟᱨᱦᱚᱸ ᱠᱟᱴᱠᱚᱢ ᱧᱟᱢ ᱠᱮᱫᱮᱭᱟ ᱟᱨᱦᱚᱸ ᱪᱚᱰᱜᱚᱡ ᱠᱚᱠᱚ ᱧᱟᱢᱚᱜᱼᱟ ᱟᱫᱚ ᱱᱮᱛᱟᱨ ᱫᱚ ᱚᱱᱮ ᱚᱱᱠᱟ ᱦᱟᱹᱛᱲᱟᱹᱣ ᱛᱮᱢᱟ ᱵᱟᱢ ᱧᱟᱢ ᱟᱨ ᱟᱹᱰᱤ ᱡᱟᱹᱥᱛᱤᱢ ᱥᱮᱸᱫᱽᱨᱟᱭ ᱨᱮᱦᱚᱸ ᱵᱟᱢ ᱧᱟᱢ ᱠᱚᱣᱟ ᱢᱮᱱ ᱫᱟᱲᱮᱭᱟᱜᱼᱟ ᱵᱚᱞᱮ ᱢᱟᱨᱟᱣ ᱪᱟᱵᱟ ᱠᱟᱱᱟ ᱠᱚ ᱥᱮ ᱩᱱᱠᱩᱣᱟᱜ ᱛᱤᱱᱟᱹᱜ ᱵᱚᱱᱥ ᱞᱮᱠᱟ ᱡᱚᱛᱚ ᱜᱮᱠᱚ ᱪᱟᱵᱟᱣ ᱠᱟᱱᱟ ᱢᱤᱫ ᱵᱟᱨ ᱢᱮᱱᱟᱜ ᱠᱚᱜᱮᱭᱟ ᱦᱟᱸᱜ ᱜᱟᱰᱟ ᱥᱚᱰᱚᱜ ᱠᱚᱨᱮ ᱛᱚ ᱟᱹᱰᱤ ᱠᱚᱢ
ᱟᱫᱚ ᱛᱚᱵᱮ ᱟᱯᱮ ᱥᱮᱫ ᱫᱚ ᱦᱟᱹᱥᱩᱞᱮᱫ ᱠᱚᱣᱟ ᱠᱚ ᱥᱮ ᱵᱟᱠᱚ ᱟᱹᱥᱩᱞᱮᱫ ᱠᱚᱣᱟ ᱦᱟᱹᱠᱩ ᱦᱟᱹᱠᱩ ᱠᱚᱦᱟᱸᱜ
ᱦᱟᱹᱠᱩ ᱠᱚᱫᱚ ᱠᱚ ᱟᱹᱥᱩᱞᱮᱫ ᱠᱚᱜᱮᱭᱟ ᱡᱟᱦᱟᱸᱭ ᱠᱚᱣᱟᱜ ᱡᱮᱡᱟᱨ ᱢᱟᱱᱮ ᱵᱟᱸᱫ ᱠᱚ ᱢᱮᱱᱟᱜ ᱛᱟᱠᱚᱣᱟ ᱦᱟᱹᱠᱩ ᱠᱚᱫᱚ ᱠᱚ ᱟᱹᱥᱩᱞᱮᱫ ᱠᱚᱜᱮᱭᱟ
ᱟᱪᱪᱷᱟ ᱟᱪᱪᱷᱟ ᱢᱟᱱᱮ ᱟᱯᱱᱟᱨ ᱟᱯᱱᱟᱨ
ᱦᱮᱸ ᱟᱯᱱᱟᱟᱨ ᱟᱯᱱᱟᱟᱨ
ᱟᱪᱪᱷᱟ ᱟᱪᱪᱷᱟ ᱟᱞᱮᱥᱮᱫ ᱢᱟ ᱱᱚᱜᱼᱚᱭ ᱟᱭᱢᱟ ᱞᱮᱠᱟᱱ ᱡᱳᱡᱚᱱᱟ ᱠᱚ ᱥᱚᱨᱠᱟᱨᱤ ᱯᱟᱦᱴᱟ ᱥᱮᱫ ᱠᱷᱚᱱ ᱧᱟᱢ ᱵᱟᱲᱟᱣ ᱟᱠᱟᱱᱟ ᱛᱚ ᱜᱟᱹᱰᱭᱟᱹ ᱠᱚ ᱥᱮ ᱚᱱᱟ ᱯᱩᱠᱷᱨᱤ ᱠᱚ ᱵᱮᱱᱟᱣ ᱵᱟᱲᱟ ᱦᱩᱭ ᱟᱠᱟᱱᱟ ᱟᱫᱚ ᱥᱚᱨᱠᱟᱨ ᱯᱟᱦᱴᱟ ᱥᱮᱜ ᱠᱷᱚᱡ ᱦᱟᱹᱠᱩ ᱦᱚᱸᱠᱚ ᱧᱟᱢᱚᱜ ᱜᱮᱭᱟ ᱚᱠᱟ ᱫᱚ ᱵᱞᱚᱠ ᱞᱮᱵᱮᱞ ᱨᱮᱢ ᱪᱟᱞᱟᱣ ᱞᱮᱱ ᱠᱷᱟᱡ ᱛᱚᱵᱮ ᱠᱚᱢ ᱫᱟᱢ ᱛᱮᱠᱚ ᱧᱟᱢᱚᱜ ᱜᱮᱭᱟ ᱟᱹᱥᱩᱞ ᱦᱟᱹᱠᱩ ᱠᱚ ᱛᱟ ᱟᱯᱮᱥᱮᱜ ᱱᱚᱝᱠᱟ ᱵᱟᱠᱩ ᱧᱟᱢᱚᱜᱼᱟ
ᱟᱞᱮ ᱥᱮᱜ ᱫᱚ ᱚᱝᱠᱟ ᱫᱚ ᱵᱟᱝᱠᱚ ᱧᱟᱢ ᱟᱠᱟᱱᱟ ᱡᱟᱦᱟᱸ ᱵᱟᱸᱫᱷ ᱠᱚᱨᱮ ᱟᱲᱟᱜ ᱵᱟᱲᱟ ᱦᱩᱭ ᱠᱟᱱᱟ ᱠᱤᱨᱤᱧ ᱠᱟᱛ ᱛᱮᱜ ᱜᱮ ᱟᱲᱟᱜ ᱦᱩᱭ ᱠᱟᱱᱟ ᱚᱝᱠᱟ ᱵᱞᱚᱠ ᱠᱷᱚᱡ ᱧᱟᱢ ᱦᱩᱭ ᱠᱟᱱᱟ ᱚᱝᱠᱟ ᱫᱚ ᱩᱠᱩᱨ ᱵᱟᱝ ᱟᱸᱡᱚᱢ ᱠᱟᱱᱟ
ᱟᱪᱷᱟ-ᱟᱪᱷᱟ ᱟᱪᱷᱟ ᱦᱮᱸ ᱢᱟᱱᱮ ᱱᱚᱜᱼᱚ ᱱᱤᱭᱟᱹ ᱫᱚ ᱦᱟᱸᱜ ᱟᱹᱰᱤ ᱠᱚᱢ ᱠᱚᱢ ᱜᱮ ᱦᱩᱭᱩᱜᱼᱟ ᱢᱟᱱᱮ ᱱᱚᱣᱟ ᱫᱚ ᱢᱤᱫᱴᱮᱱ ᱴᱨᱮᱱᱤᱝ ᱞᱮᱠᱟ ᱦᱚᱸᱠᱚ ᱤᱫᱤ ᱠᱚᱣᱟ ᱫᱚ ᱡᱟᱦᱟᱸᱭ ᱨᱟᱹᱥᱠᱟᱹ ᱢᱮᱱᱟᱜ ᱛᱟᱭᱟ ᱥᱮ ᱠᱩᱥᱤ ᱢᱮᱱᱟᱜ ᱛᱟᱭᱟ ᱵᱚᱞᱮ ᱴᱨᱮᱱᱤᱝ ᱪᱟᱞᱟᱜᱼᱟ ᱛᱚᱵᱮ ᱱᱚᱜᱼᱚ ᱱᱚᱠᱟ ᱵᱞᱚᱠ ᱞᱮᱵᱮᱞ ᱨᱮ ᱥᱮ ᱡᱤᱞᱟ ᱠᱟ ᱞᱮᱵᱮᱞ ᱨᱮ ᱴᱨᱮᱱᱤᱝ ᱞᱮᱠᱟ ᱫᱚᱦᱚᱭᱟ ᱟᱨ ᱚᱸᱰᱮ ᱠᱚ ᱪᱤᱫ ᱟᱠᱚᱣᱟ ᱵᱚᱞᱮ ᱪᱮᱜ ᱞᱮᱠᱟ ᱱᱚᱣᱟ ᱦᱟᱹᱠᱩ ᱟᱹᱠᱥ ᱟᱹᱥᱩᱞ ᱠᱩ ᱠᱚᱨᱟᱣ ᱞᱮᱠᱷᱟᱡ ᱱᱟᱯᱟᱭ ᱦᱩᱭᱩᱜᱼᱟ ᱥᱮ ᱡᱟᱹᱥᱛᱤ ᱯᱷᱟᱭᱫᱟ ᱦᱩᱭᱩᱜᱼᱟ ᱚᱱᱮ ᱚᱱᱟ ᱠᱚ ᱪᱤᱫ ᱟᱠᱚᱣᱟ ᱟᱨ ᱟᱭᱢᱟ ᱞᱮ ᱠᱟᱱ ᱡᱤᱱᱤᱥ ᱠᱚ ᱮᱢᱟ ᱠᱚᱣᱟ ᱡᱮ ᱦᱟᱹᱠᱩ ᱟᱹᱥᱩᱞ ᱞᱟᱹᱜᱤᱫ ᱪᱮᱫ ᱪᱮᱫ ᱡᱤᱱᱤᱥ ᱞᱟᱜᱟᱜᱼᱟ ᱮᱸᱜ ᱡᱷᱟᱹᱞᱤ ᱠᱩ ᱥᱮ ᱡᱟᱦᱟᱱᱟᱜ ᱦᱟᱹᱠᱩ ᱜᱚᱡ ᱞᱟᱹᱜᱤᱫ ᱥᱟᱢᱟᱱ ᱠᱩ ᱟᱨ ᱱᱟᱯᱟᱭ ᱜᱮ ᱱᱚᱛᱮ ᱵᱮᱵᱚᱥ ᱛᱟ ᱢᱮᱱᱟᱜᱼᱟ ᱱᱚᱜᱼᱚ ᱱᱚᱠᱟᱱ ᱡᱳᱡᱱᱟ ᱫᱚ ᱟᱹᱰᱤ ᱠᱚᱢ ᱦᱟᱹᱡᱩᱜ ᱠᱟᱱᱟ ᱟᱫᱚ ᱤᱧ ᱫᱚᱧ ᱢᱮᱱᱫᱟ ᱵᱚᱞᱮ ᱱᱚᱝᱠᱟᱱ ᱡᱳᱡᱚᱱᱟ ᱠᱩ ᱡᱮᱢᱚᱱ ᱵᱚᱪᱷᱚᱨ ᱵᱚᱪᱷᱚᱨ ᱧᱟᱢᱚᱜ ᱟᱨ ᱛᱤᱱᱟᱹᱜ ᱦᱚᱲ ᱦᱚᱯᱚᱱ ᱠᱩ ᱢᱟᱱᱮ ᱯᱟᱭᱥᱟ ᱴᱟᱠ ᱵᱟᱹᱠᱩ ᱠᱩᱞᱟᱹᱣ ᱫᱟᱲᱮᱭᱟᱜ ᱩᱱᱠᱩ ᱞᱟᱹᱜᱤᱫ ᱫᱚ ᱟᱹᱰᱤ ᱢᱚᱡᱽ ᱡᱤᱱᱤᱥ ᱠᱟᱱᱟ ᱱᱚᱣᱟ ᱠᱚᱫᱚ ᱦᱟᱸᱜ
ᱦᱮᱸ ᱢᱚᱡᱽ ᱡᱤᱱᱤᱥ ᱠᱟᱱ ᱜᱮᱭᱟ
ᱫᱚ ᱟᱯᱮ ᱥᱮᱜ ᱡᱟᱦᱟᱱᱟᱜ ᱚᱝᱠᱟ ᱭᱳᱡᱚᱱᱟ ᱠᱚ ᱵᱟᱝ ᱧᱟᱢᱚᱜ ᱠᱟᱱᱟ ᱦᱟᱸᱜ
ᱚᱝᱠᱟ ᱞᱮᱠᱟ ᱡᱳᱡᱚᱱᱟ ᱫᱚᱜ ᱩᱠᱩᱨ ᱵᱟᱝ ᱧᱟᱢ ᱵᱟᱲᱟᱣ ᱠᱟᱱᱟ
ᱟᱪᱷᱟ ᱟᱪᱷᱟ ᱦᱮᱸ ᱢᱟᱱᱮ ᱡᱟᱭᱜᱟ ᱡᱟᱭᱜᱟ ᱨᱮ ᱚᱝᱠᱟ ᱛᱟᱦᱮᱱ ᱜᱮᱭᱟ ᱟᱫᱚᱢ ᱥᱮᱫ ᱫᱚ ᱵᱟᱝ ᱦᱟᱸᱜ ᱟᱫᱚᱢ ᱥᱮᱫ ᱫᱚ ᱤᱭᱟᱹ ᱟᱨ ᱛᱚᱵᱮ ᱟᱞᱮ ᱥᱮᱜ ᱢᱟ ᱱᱚᱜᱼᱚᱭ ᱭᱳᱡᱚᱱᱟ ᱞᱮᱠᱟᱛᱮᱧ ᱢᱮᱱ ᱞᱮᱠᱷᱟᱡ ᱢᱟ ᱠᱩᱧ ᱠᱚᱦᱚᱸ ᱟᱹᱰᱤ ᱠᱚ ᱵᱮᱱᱟᱣ ᱵᱟᱲᱟ ᱣᱟᱠᱟᱫ ᱞᱮᱭᱟ ᱦᱟᱸᱜ ᱚᱱᱮ ᱚᱱᱟ ᱱᱟᱨᱮᱜᱟ ᱚᱠᱟ ᱥᱠᱤᱢ ᱠᱚ ᱢᱮᱛᱟᱜ ᱠᱟᱱᱟ ᱥᱮ ᱭᱳᱡᱚᱱᱟ ᱚᱱᱟ ᱦᱚᱛᱮᱛᱮ ᱛᱚ ᱟᱯᱮᱥᱮᱫ ᱱᱚᱣᱟ ᱱᱟᱨᱮᱜᱟ ᱠᱩᱧ ᱠᱩᱠᱩ ᱵᱮᱱᱟᱣ ᱵᱟᱲᱟ ᱟᱠᱟᱫ ᱯᱮᱭᱟ ᱥᱮ ᱵᱟᱝ ᱦᱟᱸᱜ
ᱠᱩᱧ ᱫᱚ ᱵᱟᱠᱚ ᱵᱮᱱᱟᱣ ᱠᱟᱫᱟ ᱚᱱᱟ ᱢᱤᱱᱤ ᱠᱚᱠᱚ ᱵᱮᱱᱟᱣ ᱠᱟᱫᱟ
ᱦᱮᱸ ᱢᱤᱞ ᱢᱤᱞ ᱫᱚ ᱢᱟᱱᱮ ᱪᱮᱜ ᱦᱟᱸᱜ ᱵᱟᱹᱧ ᱵᱩᱡᱷᱟᱹᱣ ᱞᱮᱫᱟ
ᱢᱤᱱᱤ ᱢᱤᱱᱤ ᱢᱟᱱᱮ ᱚᱱᱮ ᱥᱟᱵᱢᱟᱨᱥᱟᱞ ᱠᱷᱚᱡ ᱪᱷᱳᱴᱚᱣᱟᱜ ᱡᱟᱦᱟᱸ ᱟᱨᱠᱤ
ᱟᱪᱷᱟ ᱟᱪᱷᱟ ᱪᱷᱟ ᱚᱝᱠᱟᱱ ᱦᱮᱸ ᱦᱮᱸ ᱟᱫᱚ ᱚᱱᱟ ᱫᱚ ᱠᱷᱮᱛ ᱨᱮ ᱥᱮ ᱵᱟᱹᱫᱽ ᱵᱟᱹᱭᱦᱟᱹᱲ ᱨᱮᱠᱚ ᱵᱮᱱᱟᱣ ᱵᱟᱲᱟᱣ ᱠᱟᱜ ᱯᱮᱭᱟ ᱥᱮ ᱟᱸᱜ
ᱚᱱᱟ ᱫᱚ ᱟᱛᱩ ᱨᱮ ᱢᱟᱱᱮ ᱫᱟᱜ ᱧᱩ ᱞᱟᱹᱜᱤᱫ ᱡᱚᱢ ᱞᱟᱹᱜᱤᱫ
ᱟᱪᱷᱟ ᱟᱪᱷᱟ
ᱟᱨ ᱡᱟᱦᱟᱸ ᱢᱟᱴ ᱠᱚᱨᱮ ᱠᱚ ᱡᱟᱦᱟᱸ ᱢᱟᱴ ᱠᱚᱨᱮ ᱠᱚ ᱵᱮᱱᱟᱣ ᱟᱫᱚ ᱚᱱᱟ ᱫᱚ ᱱᱤᱡᱮᱨ ᱱᱤᱡᱮᱨᱟᱜ ᱡᱟᱭᱜᱟ ᱨᱮ ᱡᱟᱦᱟᱸᱭᱟᱜ ᱯᱚᱭᱥᱟ ᱴᱟᱠᱟ ᱢᱮᱱᱟᱜ ᱛᱟᱠᱚᱣᱟ ᱩᱱᱠᱩ ᱠᱚ ᱵᱮᱱᱟᱣ ᱠᱟᱫᱟ ᱚᱱᱟ ᱵᱮᱱᱟᱣ ᱠᱟᱛᱮᱜ ᱫᱟᱜ ᱠᱚ ᱠᱚ ᱟᱹᱠᱷᱨᱤᱧ ᱵᱟᱲᱟᱭᱫᱟ ᱡᱟᱦᱟᱸᱭ ᱠᱚᱠᱚ ᱠᱤᱨᱤᱧᱟ ᱢᱟᱱᱮ ᱡᱟᱦᱟᱸᱭᱟᱜ ᱵᱟᱹᱱᱩᱜᱼᱟ ᱩᱱᱤ ᱫᱚ ᱦᱩᱲᱩ ᱨᱚᱦᱚᱭ ᱞᱟᱹᱜᱤᱫ ᱫᱚ ᱫᱟᱜ ᱠᱤᱨᱤᱧ ᱞᱟᱜᱟᱣᱟᱭ ᱠᱟᱱᱟ ᱚᱱᱠᱟ ᱢᱟᱱᱮ ᱱᱤᱡᱮ ᱱᱤᱡᱮ ᱠᱚ ᱵᱮᱱᱟᱣ ᱠᱟᱫᱟ
ᱮᱠᱟᱞ ᱮᱠᱟᱞ ᱦᱮᱸ ᱦᱮᱸ ᱚᱱᱮ ᱚᱝᱠᱟ ᱦᱚ ᱧᱮᱞᱚᱜᱚᱜ ᱠᱟᱱ ᱜᱮᱭᱟ ᱦᱟᱸᱜ
ᱟᱶ
ᱛᱚᱵᱮ ᱟᱹᱰᱤ ᱢᱚᱸᱡᱽ ᱱᱚᱜᱼᱚᱭ ᱜᱟᱯᱟᱞᱢᱟᱨᱟᱣ ᱦᱩᱭᱮᱱ ᱛᱟᱞᱟᱝᱟ ᱟᱨ ᱚᱠᱛᱚ ᱦᱚᱸ ᱟᱭᱢᱟ ᱜᱮ ᱦᱩᱭᱱᱟ ᱛᱚᱵᱮ ᱱᱚᱸᱰᱮ ᱜᱮ ᱟᱠᱷᱲᱟ ᱞᱟᱝ ᱢᱩᱪᱟᱹᱫ ᱞᱮᱠᱷᱟᱡ ᱟᱨ ᱮᱥᱮᱢᱟ ᱠᱟᱴᱟᱣ ᱦᱚᱸ ᱟᱡ ᱛᱮᱦᱚᱸ